ᱦᱳᱭ ᱜᱚᱝᱠᱮ ᱨᱚᱲ ᱟᱸᱡᱚᱢᱚᱜ ᱠᱟᱱᱟ ᱾
ᱦᱳᱭ ᱦᱳᱭ, ᱤᱧᱟᱹᱜ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱟᱪᱪᱷᱟ ᱢᱟ ᱛᱚᱵᱮ ᱞᱟᱹᱭᱢᱮ ᱱᱤᱛᱚᱜ ᱫᱚ ᱚᱠᱟᱴᱟᱜ ᱥᱟᱛᱟᱢ ᱛᱮᱞᱟᱝ ᱜᱟᱞᱢᱟᱨᱟᱜᱼᱟ?
ᱛᱮᱦᱮᱸᱧ ᱫᱚ ᱞᱟᱝ ᱜᱟᱯᱟᱞ ᱢᱟᱨᱟᱣᱟ᱾ ᱱᱮᱛᱟᱨ ᱢᱟ ᱪᱟᱥ ᱟᱵᱟᱫ ᱜᱮ ᱵᱟᱹᱲᱛᱤ ᱠᱚ ᱪᱟᱥᱮᱫ ᱠᱟᱱᱟ, ᱨᱮᱵᱚᱱ ᱡᱚᱯᱲᱟᱣ ᱠᱟᱱᱟ ᱾ ᱪᱟᱥ ᱠᱚᱞᱟᱝ ᱜᱚᱞᱯᱷᱚ ᱞᱮᱠᱷᱟᱱ
ᱵᱟᱝᱵᱚᱱ ᱜᱚᱞᱯᱷᱚ ᱠᱟᱫᱟ ᱥᱮ ᱡᱚᱛᱚ ᱦᱚᱲ ᱜᱮ ᱵᱮᱥᱤᱠ ᱡᱤᱱᱤᱥ ᱠᱚ ᱜᱚᱞᱯᱷᱚᱭᱮᱫᱟ, ᱟᱭᱤᱧ ᱞᱟᱹᱭᱟᱢ ᱠᱟᱱᱟ ᱾ ᱫᱚ ᱡᱚᱛᱚ ᱦᱚᱲ ᱜᱮᱵᱚᱱ ᱜᱚᱞᱯᱷᱚᱭᱮᱫᱟ, ᱥᱮ ᱚᱱᱟ ᱠᱚ ᱱᱤᱭᱟᱹ ᱜᱮᱠᱚ ᱜᱚᱞᱯᱷᱚᱭᱮᱫᱟ ᱾ ᱴᱨᱟᱱᱥᱠᱨᱤᱯ ᱥᱮᱱ ᱤᱧᱟᱹᱜ ᱢᱚᱱᱮ ᱦᱩᱭᱩᱜ ᱠᱟᱱᱟ ᱡᱮ ᱴᱨᱟᱱᱥᱠᱨᱤᱯᱥᱮᱱ ᱨᱮ ᱦᱟᱸᱜ ᱛᱚᱠᱷᱚᱱ ᱮᱸ ᱤᱭᱟᱹ ᱠᱚᱢ ᱵᱚᱱ ᱧᱟᱢᱟ ᱾ ᱴᱟᱥ ᱠᱚ ᱠᱚᱢ ᱜᱮᱵᱚᱱ ᱧᱟᱢᱟ ᱾ᱪᱮᱫᱟᱜ ᱡᱮ ᱢᱤᱫᱴᱮᱱ ᱡᱤᱱᱤᱥ ᱜᱮ ᱡᱚᱛᱚ ᱦᱚᱲ ᱠᱚ ᱜᱚᱞᱯᱷᱚᱭᱮᱫᱟ ᱥᱮ ᱾
ᱛᱚ ᱚᱱᱟ ᱪᱷᱟᱰᱟ ᱠᱟᱛᱮ ᱟᱞᱟᱝ ᱡᱩᱫᱤ ᱛᱩᱱᱠᱷᱤᱪ ᱤᱧᱫᱚ ᱚᱱᱟᱜᱤᱧ ᱥᱚᱵᱽ ᱥᱚᱢᱚᱭ ᱡᱟᱦᱟᱸᱭ ᱥᱟᱞᱟᱜ ᱜᱤᱧ ᱜᱚᱞᱯᱚᱭᱮᱫ ᱠᱟᱱ ᱩᱱᱠᱩᱜᱤᱧ ᱢᱮᱛᱟ ᱠᱚ ᱠᱟᱱᱟ᱾ ᱚᱱᱟ ᱠᱚ ᱪᱷᱟᱰᱟ ᱠᱟᱛᱮᱫ ᱯᱨᱚᱛᱷᱚᱢ ᱥᱮᱫ ᱜᱚᱞᱯᱷᱚ ᱦᱩᱭ ᱠᱟᱱᱟ ᱴᱷᱤᱠ ᱜᱮᱭᱟ ᱢᱮᱱᱠᱷᱟᱱ ᱱᱤᱛᱚᱜ ᱫᱚ ᱚᱱᱟ ᱠᱚᱨᱮᱱᱟᱜ ᱫᱚ ᱮᱸ ᱡᱟᱹᱥᱛᱤᱭ ᱠᱟᱱᱟᱭ ᱢᱮᱱᱠᱷᱟᱱ ᱡᱟᱦᱟᱸᱭ ᱵᱟᱭ ᱨᱚᱲ ᱢᱟᱱᱮ ᱚᱱᱟᱜᱮ ᱨᱚᱲ ᱫᱟ ᱾ ᱛᱚ ᱚᱱᱟ ᱪᱷᱟᱰᱟ ᱠᱟᱛᱮ ᱟᱢ ᱮᱢᱚᱱ ᱡᱤᱱᱤᱥ ᱞᱟᱹᱭᱢᱮ ᱡᱟᱦᱟᱸ ᱵᱟᱠᱚ ᱜᱚᱞᱯᱷᱚ ᱠᱟᱫᱟ ᱢᱮᱱᱫᱚ ᱟᱢ ᱵᱟᱢ ᱵᱟᱲᱟᱭᱟ ᱚᱱᱟ ᱵᱟᱲᱟᱭ ᱥᱟᱱᱟᱭᱮᱫ ᱢᱮᱭᱟ, ᱡᱩᱫᱤ ᱤᱧ ᱵᱟᱲᱟᱭ ᱠᱷᱟᱱᱤᱧ ᱞᱟᱹᱭᱟᱢᱟ ᱾
ᱟᱪᱪᱷᱟ ᱱᱚᱣᱟ ᱠᱟᱨᱟᱢ ᱵᱤᱱ ᱛᱮᱜ ᱡᱩᱫᱤ ᱞᱟᱝ ᱜᱚᱞᱯᱷᱚ ᱠᱮᱭᱟ ᱠᱟᱹᱴᱤᱡ
ᱠᱟᱨᱟᱢ ᱵᱤᱱᱛᱤ?
ᱦᱮᱸ ᱠᱟᱨᱟᱢ᱾
ᱟᱪᱪᱷᱟ ᱴᱷᱤᱠᱜᱮᱭᱟ ᱤᱧ ᱛᱷᱚᱲᱟ ᱞᱟᱹᱭ ᱨᱮᱭᱟᱜ ᱤᱧ ᱪᱮᱥᱴᱟᱭᱮᱫᱟ, ᱮᱸ ᱪᱮᱫᱟᱜ ᱡᱮ ᱟᱞᱮ ᱥᱮᱫ ᱫᱚ ᱠᱟᱨᱟᱢ ᱠᱚᱫᱚ ᱵᱟᱝ ᱦᱩᱭᱩᱜᱼᱟ ᱾ ᱮᱱᱨᱮᱦᱚᱸ ᱛᱷᱚᱲᱟ ᱞᱟᱹᱭ ᱨᱮᱱᱟᱜ ᱤᱧ ᱪᱮᱥ ᱴᱟᱭᱫᱟ ᱡᱟᱸᱦᱟᱸ ᱛᱤᱱᱟᱹᱜ ᱤᱧ ᱟᱸᱡᱚᱢ ᱠᱟᱜ ᱦᱚᱲ ᱠᱚᱴᱷᱮᱱ᱾
ᱠᱟᱹ ᱦᱳᱭ ᱵᱟᱲᱟᱜ ᱜᱮᱭᱟ ᱾ ᱟᱫᱚ ᱤᱧᱦᱚᱸ ᱩᱱᱟᱹᱜ ᱵᱩᱴᱟᱹ ᱩᱛᱟᱹᱨ ᱫᱚ ᱦᱟᱸᱜ ᱵᱟᱹᱧ ᱵᱟᱲᱟᱭᱟ ᱾ ᱟᱫᱚ
ᱟᱪᱪᱷᱟ ᱴᱷᱤᱠᱜᱮᱭᱟ ᱟᱢ ᱡᱟ ᱛᱷᱚᱲᱟᱢ ᱵᱟᱲᱟᱭᱟ ᱤᱧ ᱛᱷᱟᱹᱲᱟᱧ ᱵᱟᱲᱟᱭᱟ ᱛᱟᱦᱚᱞᱮ ᱜᱮ ᱦᱩᱭᱩᱜᱼᱟ ᱾ ᱟᱪᱪᱷᱟᱧ ᱞᱟᱹᱭᱟᱢ ᱠᱟᱱᱟ ᱛᱷᱚᱲᱟ, ᱢᱟᱱᱮ ᱱᱚᱝᱠᱟᱧ ᱟᱸᱡᱚᱢ ᱠᱟᱫᱟ ᱥᱮ ᱪᱮᱫ ᱠᱟᱨᱟᱢ ᱫᱚ ᱱᱚᱝᱠᱟ ᱦᱩᱭᱩᱜᱼᱟ ᱾ ᱡᱟᱦᱟᱸᱱ ᱚᱲᱟᱜ ᱨᱮ ᱠᱟᱨᱟᱢ ᱠᱚ ᱫᱟᱹᱨᱮᱜᱼᱟ ᱾ ᱢᱮᱱᱫᱚ ᱪᱩᱞᱦᱟᱹ ᱠᱚᱨᱮ ᱥᱮ ᱡᱟᱦᱟᱸᱭ ᱤᱭᱟᱹ ᱵᱚᱞᱮ ᱚᱝᱠᱟ ᱚᱲᱟᱜ ᱨᱮᱱ ᱦᱚᱲ ᱠᱚ ᱢᱟᱱᱮ ᱡᱟᱴᱟᱜ-ᱟ ᱥᱮ ᱱᱚᱝᱠᱟ ᱥᱮ ᱚᱲᱟᱜ ᱨᱮ ᱛᱷᱚᱲᱟ ᱚᱝᱠᱟ ᱜᱟᱹᱭ ᱰᱟᱝᱨᱟ ᱢᱤᱭᱦᱩ ᱢᱮᱨᱚᱢ ᱠᱚ ᱜᱩᱡᱩᱜᱼᱟ, ᱛᱚ ᱩᱱ ᱚᱠᱛᱚ ᱩᱝᱠᱩ ᱚᱲᱟᱜ ᱨᱮ ᱠᱟᱨᱟᱢ ᱠᱚ ᱦᱩᱭ ᱦᱚᱪᱚᱭᱟ, ᱱᱚᱶᱟ ᱛᱤᱱᱟᱹᱜᱴᱟ ᱥᱟᱹᱨᱤᱭᱟ ᱛᱤᱱᱟᱹᱜ ᱴᱟ ᱩᱸ ᱜᱟᱹᱞᱤᱛᱟ ᱛᱷᱚᱲᱟᱢ ᱞᱟᱹᱭ ᱞᱮᱠᱷᱟᱱ ᱵᱷᱟᱹᱜᱤ ᱦᱩᱭ ᱠᱚᱜᱼᱟ᱾
ᱦᱳᱭ ᱜᱚᱢᱠᱮ ᱮᱠᱫᱚᱢ ᱮᱸᱫ ᱱᱚᱣᱟ ᱫᱚ ᱡᱚᱛᱷᱟᱛ ᱠᱟᱛᱷᱟ ᱜᱮᱢ ᱢᱮᱱ ᱠᱟᱜᱼᱟ᱾ ᱤᱧᱟᱹᱜ ᱩᱭᱦᱟᱹᱨ ᱛᱮᱫᱚ ᱞᱟᱹᱭᱟᱭ ᱡᱮ ᱱᱚᱸᱜᱼᱚᱭ ᱠᱟᱨᱟᱢ ᱡᱟᱦᱟᱸ ᱟᱫᱚ ᱠᱟᱨᱚᱢ ᱫᱚ ᱞᱟᱹᱭ ᱟᱠᱚ ᱡᱟᱦᱟᱸᱱᱟᱜ ᱱᱚᱜᱱᱟ ᱦᱩᱲᱩ ᱠᱚᱨᱮᱫ ᱟᱨ ᱵᱟᱝ ᱱᱚᱣᱟ ᱥᱟᱛᱮ ᱥᱟᱹᱲᱤᱢ ᱠᱚᱨᱮᱫ ᱱᱚᱝᱠᱟ ᱮᱸᱫ ᱫᱟᱨᱮ ᱠᱚᱜᱼᱟ ᱟᱫᱚ ᱟᱡ ᱟᱡᱛᱮ ᱫᱟᱨᱮ ᱞᱮᱱᱠᱷᱟᱱ ᱞᱟᱹᱭᱟ ᱠᱚ ᱚᱱᱟ ᱫᱚ ᱮᱸᱜ ᱠᱟᱨᱟᱢ ᱵᱚᱸᱜᱟ ᱪᱮᱛᱟ ᱩᱯᱮᱞ ᱠᱟᱱᱟᱭ ᱱᱚᱝᱠᱟ ᱠᱚ ᱞᱟᱹᱭᱟ᱾
ᱦᱳᱭ ᱦᱳᱭ ᱛᱚ ᱱᱚᱸᱜᱼᱱᱟ ᱡᱮ ᱠᱟᱨᱟᱢ ᱫᱟᱨᱤ ᱦᱮᱸᱛᱚ ᱠᱟᱨᱟᱢ ᱫᱟᱨᱤ ᱛᱚ ᱟᱞᱮ ᱥᱮᱫ ᱫᱚ ᱧᱮᱞ ᱢᱮ ᱠᱟᱨᱚᱢ ᱫᱟᱨᱮ ᱤᱧᱫᱚ ᱵᱟᱹᱧ ᱵᱟᱲᱟᱭᱟ ᱢᱮᱱᱠᱷᱟᱱ ᱪᱮᱫ ᱞᱮᱠᱟᱱᱟᱜ ᱠᱟᱱᱟ, ᱡᱩᱫᱤ ᱵᱟ ᱟᱞᱮ ᱥᱮᱫ ᱢᱮᱱᱟᱜ ᱠᱟᱱ ᱠᱷᱟᱡ ᱢᱮᱱᱟᱜ, ᱢᱮᱱᱟᱜ ᱠᱷᱟ ᱠᱷᱟᱡ, ᱛᱟᱦᱚᱞᱮ ᱚᱱᱟ ᱦᱚᱸ ᱢᱟᱱᱮ ᱵᱟᱹᱧ ᱵᱟᱲᱟᱭ ᱠᱷᱟᱹᱛᱤᱨ ᱛᱮ ᱵᱟᱹᱧ ᱞᱟᱹᱭ ᱫᱟᱲᱮᱭᱟᱜ ᱠᱟᱱᱟ ᱡᱮ ᱱᱚᱣᱟ ᱠᱟᱨᱟᱢ ᱫᱟᱨᱮ ᱠᱟᱱᱟ᱾ ᱟᱨ ᱢᱮᱱᱠᱷᱟᱱ ᱱᱚᱜᱼᱱᱟ ᱱᱚᱸᱜᱼᱚᱭ ᱧᱮᱞᱟᱢ ᱦᱟᱸᱜ ᱫᱩ ᱢᱟᱱᱮ ᱱᱚᱸᱜᱼᱚᱭ ᱟᱵᱚ ᱵᱚᱨᱥᱟ ᱵᱚᱨᱥᱟ ᱥᱟᱵ ᱠᱟᱜ ᱢᱮ ᱮᱸᱜ ᱥᱟᱱᱛᱟᱲ ᱠᱚᱫᱚ ᱡᱷᱚᱛᱚ ᱦᱚᱲᱟᱜ ᱜᱮ ᱢᱟᱱᱮ ᱪᱩᱞᱦᱟᱹ ᱫᱚ ᱨᱟᱪᱟ ᱨᱮᱜᱮ ᱛᱟᱦᱮᱸᱱ ᱛᱟᱵᱚᱱᱟ ᱦᱳᱭᱥᱮ ᱨᱟ ᱪᱟᱨᱮ ᱪᱩᱞᱦᱟᱹ ᱛᱟᱸᱦᱮᱱ ᱛᱟᱵᱚᱱᱟ ᱟᱨ ᱢᱚᱴᱟᱢᱩᱴᱤ ᱛᱤᱱ ᱢᱟᱥ ᱜᱟᱱ ᱵᱨᱚᱥᱟ ᱦᱩᱭᱩᱜᱼᱟ, ᱟ ᱛᱤᱱᱢᱟᱥ ᱟᱵᱩ ᱵᱟᱵᱚ ᱫᱟᱠᱟ ᱩ ᱛᱩᱭᱟ ᱪᱩᱞᱦᱟᱹ ᱨᱮ ᱟᱨ ᱪᱩᱞᱦᱟᱹ ᱨᱮ ᱛᱤᱱ ᱢᱟᱥ ᱵᱟᱝ ᱫᱟᱠᱟ ᱩᱛᱩ ᱠᱷᱟᱹᱛᱤᱨ ᱛᱮ ᱪᱩᱞᱦᱟᱹ ᱨᱮ ᱱᱟᱱᱟ ᱨᱚᱠᱚᱢ ᱫᱟᱨᱤ ᱫᱟᱨᱤᱜᱼᱟ᱾ ᱛᱚ ᱱᱚᱜᱼᱱᱟ ᱡᱮ ᱚᱱᱟ ᱢᱚᱫᱽᱫᱷᱨᱮ ᱤᱧ ᱪᱮᱟᱹᱧ ᱵᱩᱡᱟᱹᱣ ᱧᱟᱢᱟ ᱡᱮ ᱱᱚᱣᱟ ᱫᱚ ᱠᱟᱨᱟᱢ ᱫᱟᱨᱮ ᱠᱟᱱᱟ ᱥᱮ ᱪᱮᱫ ᱫᱟᱨᱮ ᱠᱟᱱᱟ? ᱛᱚᱵᱮ ᱠᱟᱨᱟᱢ ᱫᱟᱨᱮ ᱨᱮᱱᱟᱜ ᱛᱷᱚᱲᱟ ᱵᱚᱨᱱᱚᱱᱟ ᱞᱟᱹᱭᱟᱹ ᱢᱮ ᱠᱟᱱᱟ ᱠᱟᱨᱟᱢ ᱫᱟᱨᱮ ᱪᱮᱫ ᱞᱮᱠᱟ ᱫᱟᱨᱮᱜᱼᱟ ᱪᱮᱫ ᱞᱮᱠᱟ ᱥᱟᱠᱟᱢᱚᱜᱼᱟ?
ᱚᱱᱟ ᱫᱚ ᱦᱟᱸᱜ ᱠᱟᱨᱟᱢ ᱫᱟᱨᱮ ᱫᱚ ᱚᱱᱟ ᱱᱚᱜᱼᱱᱟ ᱞᱟᱹᱴᱩ ᱧᱚᱜ ᱫᱷᱟᱲᱠᱟᱜ ᱥᱟᱦᱤᱡ ᱟᱹᱰᱤ ᱢᱟᱨᱟᱝ ᱥᱟᱠᱟᱢᱚᱜᱼᱟ᱾ ᱟᱫᱚ ᱦᱩᱰᱤᱧ ᱨᱮᱫᱚ ᱚᱝᱠᱟ ᱫᱚ ᱦᱟᱸᱜ ᱵᱟᱝ ᱥᱟᱠᱟᱢᱚᱜᱼᱟ᱾
ᱦᱮᱸ ᱟᱫᱚ ᱛᱷᱚᱲᱟ ᱦᱩᱰᱤᱧ ᱨᱮᱭᱟᱜ ᱵᱚᱨᱱᱚᱱᱟ ᱞᱟᱹᱭᱤᱧ ᱢᱮ ᱟᱨ ᱞᱟᱹᱴᱩ ᱨᱮᱱᱟᱜ ᱦᱚᱸᱚᱢ ᱞᱟᱹᱭ ᱤᱧᱟ᱾
ᱟᱫᱚ ᱚᱝᱠᱟ ᱞᱟᱹᱭ ᱞᱮᱠᱟ ᱛᱮᱫᱚ ᱱᱚᱣᱟ ᱚᱱᱟ ᱥᱟᱹᱨᱩ ᱫᱟᱨᱮ ᱠᱚ ᱧᱮᱞ ᱠᱟᱜᱼᱟ ᱚᱱᱟ ᱥᱟᱹᱨᱩ ᱫᱟᱨᱮ ᱞᱮᱠᱟ ᱮᱠᱫᱚᱢ ᱦᱩᱰᱤᱧ ᱦᱩᱰᱤᱧ ᱮᱸᱫ ᱢᱟᱱᱮ ᱜᱳᱞ ᱜᱮ ᱤᱭᱟᱹ ᱴᱟᱭᱤᱯ ᱠᱚᱣᱟ᱾
ᱢᱟᱱᱮ ᱦᱮᱸᱥᱟᱜ ᱥᱟᱠᱟᱢ ᱞᱮᱠᱟ ᱡᱩᱫᱤ
ᱦᱳᱭ ᱦᱳᱭ ᱦᱳᱭ ᱚᱝᱠᱟ, ᱟᱫᱚ ᱵᱳᱭᱜᱟᱱᱤᱠ ᱟᱫᱚ ᱛᱤᱱᱟᱹᱜ ᱴᱟ ᱥᱟᱹᱨᱤᱜᱼᱟ ᱥᱮ ᱵᱟᱝ ᱟᱨ ᱢᱤᱫᱴᱟᱝ ᱠᱩᱠᱞᱤ ᱡᱮ ᱱᱚᱜᱼᱚᱭ ᱤᱧᱟᱹᱜ ᱢᱚᱱᱮ ᱛᱮᱫᱚᱭ ᱞᱟᱹᱭ ᱫᱟ ᱠᱟᱨᱟᱢ ᱫᱟᱨᱮ ᱱᱚᱜᱼᱚᱭ ᱟᱡ ᱛᱮᱜᱮ ᱡᱟᱱᱟᱢᱚᱜ ᱠᱟᱱᱟ ᱪᱩᱞᱦᱟᱹ ᱠᱚᱨᱮ ᱱᱚᱣᱟ ᱠᱚ, ᱤᱧᱟᱹᱜ ᱢᱚᱱᱮ ᱛᱮᱫᱚᱭ ᱞᱟᱹᱭᱟ ᱡᱮ ᱱᱤᱛᱚᱜ ᱟᱜ ᱡᱩᱜᱽ ᱨᱮ ᱟᱹᱰᱤ ᱜᱟᱱ ᱪᱮᱲᱮ ᱪᱩᱯᱲᱩ ᱱᱚᱝᱠᱟ, ᱟᱹᱰᱤ ᱠᱤᱪᱷᱩ ᱱᱚᱜᱼᱚᱭ ᱡᱚ ᱵᱤᱞᱤ ᱠᱚ ᱡᱚᱢᱮᱫ ᱠᱟᱱᱟ ᱟᱨ ᱱᱩᱠᱩ ᱫᱚ ᱢᱟ ᱩᱰᱟᱹᱣ ᱵᱟᱲᱟᱭᱟᱠᱚ᱾ ᱟᱫᱚ ᱦᱚᱭᱛᱚ ᱤᱧᱟᱹᱜ ᱢᱚᱱᱮ ᱦᱩᱭᱩᱜᱼᱟ ᱩᱰᱟᱹᱣ ᱩᱰᱟᱹᱣ ᱦᱚᱭᱛᱚ ᱡᱟᱦᱟᱸ ᱠᱚᱨᱮ ᱟᱨ ᱵᱟᱝ ᱚᱴᱟᱝ ᱚᱴᱟᱝ ᱠᱟᱛᱮᱫ ᱦᱚᱭᱛᱳ ᱚᱱᱟ ᱪᱩᱞᱦᱟᱹ ᱨᱮ ᱦᱮᱡ ᱟᱠᱟᱱ ᱠᱟᱱᱟ ᱟᱫᱚ ᱱᱚᱣᱟ ᱫᱚ ᱵᱚᱸᱜᱟ ᱦᱤᱥᱟᱹᱵ ᱛᱮ ᱦᱮᱡ ᱟᱠᱟᱱᱟ ᱥᱮ ᱱᱚᱣᱟ ᱫᱚ ᱱᱚᱜᱼᱚᱭ ᱡᱮ ᱡᱚᱜ ᱚᱱᱟ ᱚᱴᱟᱝ ᱦᱮᱡ ᱟᱠᱟᱱᱟ, ᱱᱚᱣᱟ ᱫᱚ ᱛᱤᱱᱟᱹᱜ ᱴᱟ ᱥᱟᱹᱨᱤᱭᱟ ᱥᱮ ᱵᱟᱝ?
ᱦᱳᱭ ᱦᱳᱭ ᱟᱢᱟᱜ ᱡᱟᱦᱟᱸ ᱠᱩᱠᱞᱤ ᱠᱟᱱ ᱛᱟᱢᱟ ᱥᱮ ᱮᱠᱷᱚᱱᱚ ᱯᱚᱨᱡᱚᱱᱛᱚ ᱤᱧᱦᱚᱸ ᱚᱱᱟ ᱠᱩᱠᱞᱤ ᱜᱮ ᱢᱮᱱᱟᱜ ᱛᱤᱧᱟᱹ᱾ ᱪᱮᱫᱟᱜ ᱡᱮ ᱦᱩᱭᱩᱜ ᱠᱟᱱᱟ ᱱᱚᱝᱠᱟ ᱥᱟᱵ ᱠᱟᱜ ᱢᱮ ᱱᱤᱛᱚᱜ ᱫᱚ ᱪᱮᱲᱮ ᱪᱩᱯᱨᱩ ᱠᱚ ᱦᱟᱱᱛᱮ ᱱᱟᱛᱮ ᱠᱚ ᱩᱰᱟᱹᱣ ᱵᱟᱲᱟᱭᱟ ᱚᱱᱟ ᱟᱢ ᱡᱟᱦᱟᱸᱢ ᱢᱮᱱ ᱠᱮᱫᱟ ᱤᱧᱟᱹᱜ ᱫᱚ ᱛᱷᱚᱲᱟ ᱦᱮᱸ ᱚᱱᱠᱟᱜᱮ ᱠᱟᱨᱚᱱ ᱢᱮᱱᱟᱜ ᱠᱚ ᱜᱮᱭᱟ ᱟᱭᱢᱟ ᱦᱚᱲ ᱡᱮ ᱫᱷᱚᱨᱢᱚ ᱪᱮᱛᱟᱱ ᱚᱱᱫᱷᱚ ᱵᱤᱥᱥᱟᱥᱤ ᱢᱮᱱᱟᱜ ᱠᱚᱜᱮᱭᱟ᱾ ᱢᱮᱱᱠᱷᱟᱱ ᱡᱮ ᱩᱱᱟᱹᱜ ᱦᱚᱸ ᱚᱱᱫᱷᱚ ᱵᱤᱥᱥᱟᱥᱤ ᱵᱟᱵᱚ ᱦᱩᱭᱩᱜ ᱢᱟ᱾ ᱮᱸ ᱡᱮ ᱢᱟᱱᱮ ᱢᱟᱱᱮ ᱚᱱᱟ ᱠᱷᱟᱹᱛᱤᱨ ᱛᱮ ᱦᱚᱲ ᱠᱚᱵᱚᱱ ᱜᱚᱡ ᱠᱚᱢᱟ᱾ ᱦᱚᱭᱥᱮ? ᱛᱚ ᱱᱚᱝᱠᱟ ᱦᱚᱸ ᱧᱮᱞᱚᱜ ᱠᱟᱱ ᱜᱮᱭᱟ, ᱟᱢ ᱡᱟᱸᱦᱟᱸᱢ ᱢᱮᱱ ᱠᱮᱫᱟ ᱚᱱᱟ ᱮᱠ ᱢᱟᱱᱮ ᱦᱩᱭ ᱫᱟᱹᱲᱮᱜᱼᱟ᱾ ᱚᱵᱚᱥᱥᱳᱭ ᱦᱩᱭ ᱫᱟᱲᱮᱭᱟᱜᱼᱟ, ᱚᱱᱠᱟ ᱚᱵᱚᱥᱥᱳᱭ ᱦᱩᱭ ᱫᱟᱲᱮᱭᱟᱜᱼᱟ᱾ ᱟᱨ ᱱᱚᱜᱱᱚᱶᱟ ᱡᱟᱦᱟᱸ ᱠᱚ ᱢᱮᱱᱟᱜ ᱩᱱᱠᱩ ᱡᱟᱴᱟᱜ ᱠᱟᱱᱟ ᱠᱚ ᱦᱮ ᱱᱚᱣᱟ ᱡᱟᱴᱟ ᱱᱤᱭᱮ ᱦᱚᱸ ᱛᱷᱚᱲᱟ ᱯᱨᱚᱵᱽᱞᱮᱢ ᱢᱮᱱᱟᱜ ᱛᱤᱧᱟᱹ ᱦᱚᱲ ᱴᱷᱮᱱ᱾ ᱡᱮ ᱡᱟᱴᱟᱜ ᱠᱟᱱᱟ ᱡᱮᱱᱚ ᱩᱫ ᱫᱚ ᱟᱹᱣᱲᱤᱜ ᱫᱚ ᱵᱟᱝ ᱡᱟᱴᱟᱜᱼᱟ ᱡᱟᱴᱟᱢ ᱢᱮᱱ ᱱᱚᱜᱼᱚ ᱱᱚᱝᱠᱟ ᱡᱟᱴᱟᱜᱼᱟ, ᱡᱮ ᱥᱟᱵ ᱠᱟᱜ ᱢᱮ ᱟᱢ ᱵᱟᱢ ᱡᱚᱛᱱᱚ ᱞᱮᱠᱷᱟᱱ᱾
ᱩᱵ ᱮᱢ ᱫᱚᱦᱚᱣ ᱠᱟᱫᱟ ᱡᱩᱫᱤ ᱵᱟᱢ ᱡᱚᱛᱱᱚ ᱞᱮᱠᱷᱟᱱ ᱥᱮ ᱵᱟᱢ ᱱᱟᱹᱠᱤᱡ ᱥᱟᱯᱷᱟ ᱞᱮᱱᱠᱷᱟᱱ, ᱥᱮ ᱯᱨᱚᱛᱛᱮᱠ ᱢᱟᱱᱮ ᱚᱱᱠᱟ ᱡᱟᱦᱟᱸ ᱞᱮᱠᱟ ᱡᱚᱛᱱᱚ ᱫᱚᱨᱠᱟᱨ ᱠᱟᱱᱟ ᱡᱮ ᱚᱱᱟ ᱞᱟᱹᱴᱩ ᱩᱵ ᱚᱱᱠᱟ ᱡᱩᱫᱤ ᱚᱱᱟ ᱦᱤᱥᱟᱹᱵᱽ ᱛᱮ ᱡᱩᱫᱤ ᱵᱟᱢ ᱡᱚᱛᱱᱚ ᱞᱮᱠᱷᱟᱱ ᱚᱱᱟᱫᱚ ᱡᱟᱴᱟ ᱵᱟᱠᱷᱟᱱ ᱫᱚ ᱪᱤᱠᱟᱹᱜᱼᱟ᱾
ᱦᱳᱭ ᱮᱠᱫᱚᱢ ᱮᱠᱫᱚᱢ ᱚᱱᱟ ᱡᱟᱦᱟᱸ ᱡᱤᱱᱤᱥ ᱡᱮ ᱡᱟᱦᱟᱸ ᱡᱤᱱᱤᱥ ᱡᱩᱫᱤ ᱵᱟᱵᱚᱱ ᱡᱚᱛᱚᱱ ᱡᱚᱜᱟᱣᱟ, ᱚᱱᱟ ᱫᱚ ᱵᱟᱹᱭ ᱵᱟᱹᱭᱛᱮ ᱢᱟᱱᱮ ᱮᱴᱟᱜ ᱰᱟᱦᱟᱨ ᱥᱮᱫ ᱪᱟᱞᱟᱣ ᱤᱫᱤᱜᱼᱟ ᱥᱮ ᱚᱱᱟ ᱫᱚ᱾
ᱦᱳᱭ ᱦᱳᱭ ᱱᱤᱛ ᱚᱠᱛᱚ ᱤᱧᱟᱹᱜ ᱩᱵᱮᱢ ᱧᱮᱞ ᱛᱤᱧᱟᱹ ᱤᱧᱟᱹᱜ ᱢᱚᱴᱟᱢᱩᱴᱤ ᱰᱟᱸᱰᱟ ᱠᱷᱚᱡ ᱩᱸ ᱛᱷᱚᱲᱟ ᱠᱚᱢ ᱧᱚᱜ ᱜᱮᱛᱤᱧᱟ᱾ ᱤᱧᱟᱹᱜ ᱩᱵ ᱫᱚ ᱛᱷᱚᱲᱟ ᱟᱹᱰᱤ ᱞᱟᱴᱩ ᱜᱮᱛᱤᱧᱟ᱾ ᱟᱨ ᱫᱟᱨᱮ ᱠᱚᱦᱚᱸ ᱞᱟᱹᱴᱩ ᱜᱮᱛᱤᱧᱟ ᱛᱚ ᱤᱧ ᱡᱩᱫᱤ ᱱᱚᱣᱟ ᱩᱵ ᱵᱟᱹᱧ ᱡᱚᱛᱱᱚᱭᱟ,
ᱤᱧᱟᱹᱜ ᱩᱵ ᱡᱩᱫᱤ ᱤᱧ ᱵᱟᱹᱧ ᱡᱚᱛᱱᱚᱭᱟ ᱱᱤᱛ ᱚᱠᱛᱚ ᱛᱚ ᱱᱚᱣᱟ ᱩᱵ ᱫᱚ ᱡᱟᱴᱟ ᱵᱟᱠᱷᱟᱡ ᱪᱤᱠᱟᱜᱼᱟ ᱟᱨ ᱡᱩᱫᱤ ᱱᱤᱛᱚᱜ ᱡᱟᱴᱟᱜ ᱛᱤᱧᱟᱹ ᱦᱚᱲ ᱠᱚ ᱛᱟᱦᱚᱞᱮ ᱠᱷ ᱠᱚ ᱢᱚᱱᱮᱭᱟ ᱡᱮ ᱤᱧ ᱫᱚ ᱵᱚᱸᱜᱟ ᱢᱮᱱᱟᱭ ᱠᱟᱫᱮᱭᱟ᱾
ᱦᱳᱭ
ᱟᱨ ᱤᱧ ᱮᱢᱚᱱ ᱚᱱᱠᱟᱱ ᱡᱤᱱᱤᱥ ᱵᱟᱹᱧ ᱠᱟᱹᱢᱤᱣ ᱠᱟᱫᱟ ᱡᱮ ᱤᱧ ᱴᱷᱮᱱ ᱵᱚᱸᱜᱟᱭ ᱦᱤᱡᱩᱜ ᱢᱟ᱾
ᱟᱫᱚ ᱱᱤᱛᱚᱜᱼᱟ ᱡᱩᱜᱽ ᱜᱩᱨᱮ ᱡᱩᱫᱤ ᱵᱚᱱ ᱧᱮᱞᱟ ᱟᱸᱫᱷᱟ ᱯᱟᱹᱛᱭᱟ ᱥᱚᱢᱟᱡᱽ ᱨᱮ ᱵᱟᱹᱲᱛᱤ ᱪᱚ ᱪᱚᱞᱚᱱ ᱢᱮᱱᱟᱜ ᱟᱠᱟᱫᱟ᱾
ᱛᱚ ᱟᱞᱟᱝᱟᱜ ᱠᱟᱛᱷᱟ ᱫᱚ ᱛᱟᱦᱮᱸ ᱠᱟᱱ ᱛᱟᱞᱟᱝᱟ, ᱟᱻ ᱠᱟᱨᱟᱢ ᱵᱤᱱᱛᱤ ᱱᱤᱭᱟᱹ ᱛᱚ ᱠᱟᱨᱟᱢ ᱵᱤᱱᱛᱤ, ᱟᱪᱪᱷᱟ
ᱞᱤᱧ ᱫᱚᱦᱚᱭᱟ ᱱᱚᱜᱼᱚᱭ ᱠᱚᱨᱟᱢ ᱵᱤᱱᱛᱤ ᱛᱚ ᱱᱚᱜ-ᱚᱭ ᱠᱟᱹᱨᱢᱩ ᱫᱷᱟᱨᱢᱩ ᱡᱟᱦᱟᱸ ᱠᱟᱹᱦᱱᱤ ᱦᱚᱭᱛᱳ ᱟᱸᱡᱚᱢ ᱟᱠᱟᱫ ᱜᱮᱭᱟ ᱯᱩᱛᱷᱤ ᱯᱟᱛᱷᱟᱢ ᱠᱚᱨᱮ ᱫᱚ, ᱟᱨ ᱵᱟᱝ ᱥᱳᱥᱟᱞ ᱢᱤᱰᱤᱭᱟ ᱛᱟᱞᱟ ᱛᱮᱜᱮ ᱟᱹᱰᱤ ᱜᱟᱱ ᱠᱚ ᱵᱤᱱᱛᱤ ᱜᱮᱭᱟ᱾ ᱛᱟᱦᱞᱮ ᱞᱟᱹᱭ ᱟᱠᱚ ᱪᱮᱛᱟ ᱠᱟᱨᱟᱢ ᱵᱤᱱᱛᱥ ᱨᱮ ᱱᱚᱜ ᱱᱚᱣᱟ, ᱟᱻ ᱠᱟᱨᱢᱩ ᱫᱷᱟᱨᱢᱚ ᱩᱱ ᱚᱠᱛᱚ ᱪᱮᱛᱟ ᱠᱤᱱ ᱨᱮᱸᱜᱮᱡ ᱞᱮᱱ ᱛᱟᱦᱮᱸᱫ-ᱟ᱾ ᱪᱮᱫᱟᱜ ᱥᱮ ᱠᱟᱨᱟᱢ ᱵᱚᱸᱜᱟ ᱱᱚᱜᱼᱚ ᱱᱚᱝᱠᱟ᱾ ᱟᱻ ᱢᱟᱱᱮ ᱩᱱ ᱚᱠᱛᱚ ᱪᱮᱛᱟ ᱫᱚᱢᱮ ᱠᱤᱱ ᱠᱤᱥᱟᱹᱬ ᱞᱮᱱ ᱛᱟᱦᱮᱸᱫᱽ ᱠᱟᱨᱟᱢ ᱵᱚᱸᱜᱟ ᱫᱚᱢᱮ ᱠᱤᱱ ᱢᱟᱱᱟᱣᱮ ᱠᱟᱱ ᱛᱟᱦᱮᱸᱫᱽ ᱠᱟᱱᱟ ᱟᱨ, ᱦᱮ ᱚᱱᱟᱛᱮ ᱩᱱᱤ, ᱩᱱ-ᱩᱱ-ᱩᱱ-ᱩᱱᱤ ᱦᱚᱸ, ᱩᱱᱠᱤᱱ ᱟᱰᱤᱜᱟᱱ ᱱᱚᱝᱠᱟ᱾ ᱦᱟᱥᱟ ᱛᱮ ᱟᱨ ᱵᱟᱝ ᱰᱟᱝᱨᱤ ᱠᱚᱛᱮ ᱦᱮᱸ ᱟᱫᱚ, ᱱᱚᱝᱠᱟ ᱛᱮᱠᱤᱱ ᱠᱤᱥᱟᱹᱲ ᱞᱮᱱ ᱛᱟᱦᱮᱸᱫ ᱠᱤᱱᱛᱩ ᱵᱟᱹᱭ-ᱵᱟᱹᱭ ᱛᱮ ᱧᱮᱞᱚᱜ ᱠᱟᱱᱟ ᱡᱮ, ᱱᱚᱜ ᱱᱚᱣᱟ, ᱩᱱᱠᱤᱱ ᱫᱚ ᱟᱫᱚ ᱫᱚᱢᱮ ᱠᱤᱱ ᱠᱤᱥᱟᱹᱬ ᱮᱱ ᱠᱷᱟᱱ ᱟᱫᱚ ᱠᱤᱱ ᱢᱚᱱᱮ ᱠᱮᱫᱽᱼᱟ ᱠᱟᱨᱟᱢ ᱵᱚᱸᱜᱟ ᱫᱚ ᱟᱫᱚ, ᱫᱚᱦᱚ ᱞᱟᱹᱠᱛᱤ ᱵᱟᱝ ᱠᱟᱱᱟ ᱟᱫᱚ ᱩᱱᱠᱤᱱ ᱫᱚ ᱱᱟᱹᱭ ᱨᱮᱠᱤᱱ ᱵᱟᱥᱟᱣ ᱠᱮᱫᱟ᱾ ᱟᱫᱚ, ᱡᱟᱦᱟᱸ ᱠᱷᱟᱹᱛᱤᱨ ᱩᱱᱠᱤᱱ ᱫᱚ ᱟᱫᱚ ᱵᱟᱹᱭ- ᱵᱟᱹᱭ ᱛᱮᱠᱤᱱ ᱨᱮᱸᱜᱮᱡᱽ ᱤᱫᱤᱭᱮᱱᱟ ᱦᱮᱸ᱾ ᱟᱫᱚ ᱜᱚᱢᱠᱮ ᱱᱚᱣᱟ ᱜᱮ ᱠᱩᱠᱞᱤ ᱫᱚ ᱡᱮ ᱦᱚᱸᱜᱼᱚᱭ᱾ ᱠᱟᱨᱟᱢ ᱵᱚᱸᱜᱟ ᱛᱮᱦᱮᱧ ᱵᱚᱱ ᱵᱚᱸᱜᱟ ᱟᱭ ᱠᱟᱱᱟ ᱟᱨᱵᱟᱝ ᱟᱵᱚ, ᱱᱚᱜᱚᱭ ᱟᱡ ᱟᱡ ᱛᱮᱫᱽ ᱛᱮᱜᱮ ᱪᱩᱞᱦᱟᱹ ᱠᱚᱨᱮᱜ ᱩᱯᱮᱞ ᱟᱠᱟᱱᱟ ᱛᱟᱦᱚᱞᱮ ᱱᱚᱣᱟ ᱵᱟᱵᱚᱫ, ᱟᱢ ᱪᱮᱫᱽ ᱮᱢ ᱢᱮᱱᱟ ᱡᱮ ᱱᱚᱝᱠᱟ ᱠᱤᱥᱟᱹᱲ ᱜᱟᱱᱚᱜ-ᱟ ᱥᱮ ᱵᱳᱭᱜᱟᱱᱤᱠ ᱨᱩᱯᱛᱮ ᱟᱢ ᱪᱮᱫ ᱮᱢ ᱢᱚᱱᱮ-ᱟ᱾
ᱧᱮᱞ ᱢᱮ ᱞᱚᱡᱤᱠᱮᱞᱤ ᱫᱚ ᱡᱩᱫᱤ ᱤᱧᱤᱧ ᱩᱭᱦᱟᱹᱨ ᱵᱷᱟᱵᱽᱱᱟᱭᱟ ᱛᱚ ᱥᱟᱵ ᱠᱟᱜ ᱢᱮ, ᱤᱧᱟᱹᱜ ᱫᱚ ᱢᱚᱱᱮ ᱫᱚ ᱱᱚᱝᱠᱟ ᱫᱚ ᱵᱟᱝ ᱦᱩᱭᱩᱜ ᱜᱮᱭᱟ ᱯᱟᱞᱮ, ᱞᱚᱡᱤᱠᱮᱞᱤ ᱟᱨ ᱡᱩᱫᱤ ᱱᱚᱝᱠᱟ ᱡᱩᱫᱤ ᱥᱟᱹᱨᱤᱜᱮ ᱵᱚᱸᱜᱟ ᱫᱟᱲᱮ ᱢᱮᱱᱟᱜ ᱠᱷᱟᱡ ᱥᱮ ᱥᱟᱹᱨᱤᱜᱮ ᱱᱚᱝᱠᱟ ᱦᱩᱭᱩᱜᱼᱟ᱾ ᱛᱟᱦᱚᱞᱮ ᱦᱩᱭ ᱫᱟᱲᱮᱭᱟᱜᱼᱟ ᱡᱩᱚᱫᱤ ᱵᱚᱸᱜᱟ, ᱟᱫᱚᱵᱚᱱ ᱵᱟᱲᱟᱭ ᱜᱮᱭᱟ ᱡᱮ ᱟᱵᱚ ᱫᱚ ᱵᱚᱸᱜᱟ ᱵᱤᱥᱟᱥᱤ ᱠᱟᱱᱟᱵᱚᱱ ᱥᱮ ᱱᱚᱝᱠᱟ ᱵᱚᱱ ᱢᱟᱱᱟᱣ ᱵᱟᱛᱟᱣ ᱜᱮᱭᱟ ᱟᱭᱢᱟ ᱠᱤᱪᱷᱩ ᱜᱮ᱾ ᱯᱟᱞᱮᱭᱟᱜ ᱦᱩᱭᱩᱜ ᱠᱷᱟᱡ ᱫᱚ ᱦᱩᱭᱩᱜᱼᱟ ᱢᱮᱱᱠᱷᱟᱱ ᱫᱚ, ᱱᱟᱭᱤᱱᱴᱤ ᱯᱟᱨᱥᱮᱱᱴ ᱤᱧᱤᱧ ᱢᱚᱱᱮᱭᱟ ᱡᱮ ᱯᱟᱞᱮᱫ ᱵᱟᱝ ᱦᱩᱭᱩᱜᱼᱟ᱾
ᱦᱳᱭ,
ᱠᱟᱨᱚᱱ ᱪᱮᱫᱟᱜ ᱡᱮ ᱥᱟᱵᱽ ᱠᱟᱜ ᱢᱮ ᱡᱩᱫᱤ ᱟᱢᱟᱜ ᱨᱟᱪᱟᱨᱮ ᱚᱱᱠᱟ ᱠᱟᱨᱟᱢ ᱫᱟᱨᱤᱜᱼᱟ, ᱠᱟᱛᱷᱟ ᱨᱤᱧ ᱞᱟᱹᱭᱮᱫᱟ ᱠᱟᱛᱷᱟᱨᱮ ᱱᱚᱣᱟ ᱫᱚ, ᱪᱮᱫ ᱦᱚᱸ ᱵᱟᱝ ᱠᱟᱱᱟ ᱟᱨ ᱯᱟᱞᱮ ᱠᱟᱛᱷᱟ ᱨᱤᱧ ᱞᱟᱹᱭᱮᱫᱟ ᱵᱚᱞᱮ ᱱᱚᱝᱠᱟ ᱧᱤᱫᱟᱹ ᱵᱮᱞᱟᱧ ᱞᱟᱹᱭᱮᱫᱟ, ᱛᱚ ᱥᱟᱵᱽ ᱠᱟᱜ ᱢᱮ ᱤᱧ ᱛᱚ ᱠᱟᱨᱟᱢ ᱫᱟᱨᱮ ᱵᱟᱹᱧ ᱧᱮᱞ ᱟᱠᱟᱫᱟ ᱥᱮ ᱟᱞᱮ ᱚᱲᱟᱜ ᱨᱮᱱ ᱦᱚᱲ ᱦᱚᱸ ᱠᱟᱨᱟᱢ ᱫᱟᱨᱮ ᱵᱟᱠᱚ ᱧᱮᱞ ᱟᱠᱟᱫᱟ᱾
ᱦᱳᱭ᱾
ᱠᱳᱱᱳ ᱠᱟᱨᱚᱱ ᱨᱮ ᱯᱟᱞᱮ ᱟᱞᱮᱭᱟᱜ ᱟᱞᱮᱭᱟᱜ ᱤᱭᱟᱹ ᱨᱮᱜᱮ ᱪᱩᱞᱦᱟᱹ ᱨᱮᱜᱮ ᱠᱟᱨᱟᱢ ᱫᱟᱨᱤᱭᱮᱱᱟ᱾ ᱠᱳᱱᱳ ᱠᱟᱨᱚᱱ ᱨᱮ ᱵᱟᱹᱧ ᱵᱟᱲᱟᱭᱟ ᱡᱟᱦᱟᱸᱞᱮᱠᱟᱛᱮ ᱫᱟᱨᱤᱭᱮᱱᱟ᱾ ᱛᱚ ᱟᱞᱮ ᱫᱚ ᱵᱟᱞᱮ ᱵᱟᱲᱟᱭᱟ ᱚᱠᱟ ᱪᱮᱫ ᱠᱟᱨᱟᱢ ᱫᱟᱨᱮ ᱠᱟᱱᱟ ᱥᱮ ᱪᱮᱫ ᱫᱟᱨᱮ ᱠᱟᱱᱟ ᱡᱩᱫᱤ ᱞᱮ ᱵᱟᱲᱟᱭ ᱠᱮᱭᱟ ᱛᱟᱦᱞᱮ ᱟᱞᱮ ᱞᱮ ᱯᱩᱡᱟᱹ ᱠᱮᱭᱟ᱾ ᱥᱮ ᱪᱮᱫᱠᱟ ᱠᱟᱛᱮᱫ ᱚᱱᱟ ᱨᱮᱱᱟᱜ ᱡᱚᱛᱚᱱ ᱠᱟᱛᱮᱫ ᱪᱮᱠᱟ ᱦᱩᱭᱩᱜᱼᱟ ᱵᱚᱞᱮ ᱚᱱᱟ ᱨᱮᱱᱟᱜ ᱯᱨᱚᱥᱮᱥ ᱚᱱᱟ ᱞᱮ ᱵᱟ ᱚᱱᱟᱛᱚ ᱚᱱᱟ, ᱚᱱᱟ ᱵᱟᱲᱟᱭ ᱦᱩᱭᱩᱜᱼᱟ᱾ ᱛᱚ ᱚᱱᱟ ᱡᱩᱫᱤ ᱟᱞᱮ ᱵᱟᱲᱮ, ᱵᱟᱞᱮ ᱵᱟᱲᱟᱭᱟ ᱛᱚ ᱚᱱᱟᱫᱚ ᱟᱞᱮ ᱫᱚ ᱟᱜᱟᱪᱷᱟ ᱢᱮᱱ ᱠᱟᱛᱮ ᱜᱮᱛᱚᱞᱮ ᱜᱤᱰᱤ ᱠᱟᱜᱼᱟ᱾
ᱦᱳᱭ-ᱦᱳᱭ ᱮᱠᱫᱚᱢ᱾
ᱛᱟᱦᱚᱞᱮ ᱱᱚᱣᱟ ᱫᱚ ᱡᱩᱫᱤ ᱟᱢ ᱢᱟᱱᱮ ᱞᱚᱡᱤᱠᱮᱞᱤ ᱡᱩᱫᱤ ᱟᱢ ᱫᱷᱚᱨᱢᱚ ᱫᱤᱠ ᱫᱤᱭᱮᱢ ᱵᱤᱥ ᱥᱟᱥ ᱞᱮᱠᱷᱟᱡᱽ ᱥᱮ ᱦᱟᱝᱠᱟ ᱞᱮᱠᱟ ᱞᱮᱷᱟᱱ ᱛᱟᱦᱚᱞᱮ ᱚᱱᱟ ᱫᱚ ᱛᱦᱟᱞᱮ ᱯᱟᱯ ᱦᱩᱭᱩᱜ ᱠᱟᱱᱟ᱾
ᱦᱳᱭ᱾
ᱠᱤᱱᱛᱩ ᱤᱧ ᱫᱚ ᱵᱟᱹᱧ ᱵᱟᱲᱟᱭᱟ ᱛᱚ ᱱᱚᱣᱟ ᱫᱚ ᱪᱮᱫ ᱫᱟᱨᱮ ᱠᱟᱱᱟ ᱛᱟᱦᱚᱞᱮ ᱪᱮᱠᱟ ᱯᱟᱯ ᱦᱩᱭᱩᱜ ᱠᱟᱱᱟ᱾ ᱟᱫᱚ ᱱᱚᱜᱼᱱᱟ ᱯᱟᱯ ᱟᱨ ᱯᱩᱨᱱᱚ ᱨᱮᱱᱟᱜ ᱠᱟᱛᱷᱟ ᱫᱚ ᱱᱚᱝᱠᱟ ᱦᱩᱭᱩᱜᱼᱟ ᱟᱢ ᱵᱟᱲᱟᱭ ᱠᱟᱛᱮᱫ ᱡᱟᱦᱟᱸ ᱡᱤᱱᱤᱥ ᱮᱢ ᱠᱚᱨᱟᱣᱟ ᱚᱱᱟ ᱫᱚ ᱯᱟᱯ, ᱟᱨ ᱡᱟᱦᱟᱸ ᱡᱤᱱᱤᱥ ᱵᱟᱢ ᱵᱟᱲᱟᱭ ᱠᱟᱛᱮᱢ ᱠᱚᱨᱟᱣᱟ ᱚᱱᱟ ᱫᱚ ᱪᱮᱫ ᱦᱚᱸ ᱵᱟᱝᱜᱮ ᱦᱩᱭᱩᱜᱼᱟ᱾
ᱦᱮᱸ ᱮᱠᱫᱚᱢ ᱱᱚᱣᱟ ᱫᱚ ᱥᱟᱹᱨᱤ ᱠᱟᱛᱷᱟ ᱜᱮ ᱠᱟᱱᱟ᱾
ᱦᱮᱸ ᱛᱚ ᱱᱚᱝᱠᱟ ᱟᱞᱮ ᱟᱞᱮ ᱥᱩᱫᱩ ᱤᱧᱟᱹᱜ ᱠᱟᱛᱷᱟ ᱱᱚᱣᱟ ᱫᱚ ᱵᱟᱹᱧ ᱞᱟᱹᱭᱫᱟ ᱡᱮ ᱠᱟᱨᱟᱢ ᱫᱟᱨᱮ ᱢᱟᱱᱮ ᱟᱞᱮ ᱴᱚᱴᱷᱟ ᱨᱮᱱ ᱦᱩᱭ ᱫᱟᱲᱮᱭᱟᱜ ᱯᱟᱞᱮ ᱪᱚ ᱟᱭᱢᱟ ᱦᱚᱲ ᱜᱮ ᱠᱟᱨᱟᱢ ᱫᱟᱨᱮ ᱵᱟᱠᱚ ᱧᱮᱞᱫᱟ ᱱᱟᱭᱤᱱᱴᱤ ᱱᱟᱭᱤᱱ ᱯᱟᱨᱥᱮᱱ ᱦᱚᱲ ᱠᱟᱨᱟᱢ ᱫᱟᱨᱮ ᱵᱟᱠᱚ ᱧᱮᱞ ᱟᱠᱟᱫᱟ᱾
ᱦᱳᱭ ᱜᱚᱝᱠᱮ ᱟᱫᱚ ᱱᱚᱣᱟ ᱫᱚ ᱴᱚᱴᱷᱟ ᱠᱤᱭᱟᱹ ᱦᱤᱥᱟᱹᱵ ᱛᱮ ᱱᱚᱣᱟ ᱠᱟᱨᱟᱢ ᱫᱚᱠᱚ ᱵᱚᱸᱜᱟᱭ ᱜᱮᱭᱟ, ᱚᱠᱚᱭ ᱠᱚᱫᱚ ᱱᱚᱣᱟ ᱟᱛᱳ ᱡᱟᱠᱟᱛ ᱱᱚᱣᱟ ᱠᱚ ᱢᱟᱱᱟᱣ ᱜᱮᱭᱟ ᱠᱟᱨᱟᱢ ᱵᱚᱸᱜᱟ ᱱᱚᱭᱟ ᱫᱚ ᱢᱤᱫᱴᱟᱝ ᱡᱟᱣᱟ ᱠᱟᱨᱟᱢ ᱠᱚ ᱢᱮᱛᱟᱜᱼᱟ ᱚᱱᱟ ᱫᱚ ᱫᱚᱦᱚᱭᱟᱠᱚ, ᱟᱨ ᱚᱱᱟ ᱫᱚ ᱟᱹᱛᱩ ᱢᱟᱱᱮ ᱢᱚᱲᱮ ᱦᱚᱲ ᱛᱮ ᱱᱚᱣᱟ ᱫᱚᱠᱚ ᱢᱟᱱᱟᱣᱟ, ᱟᱨ ᱠᱤᱪᱷᱩ ᱫᱚ ᱦᱩᱭᱩᱜᱼᱟ ᱡᱟᱦᱟᱸ ᱫᱚᱠᱚ ᱢᱮᱛᱟᱜ ᱠᱟᱱᱟ ᱚᱲᱟᱜ ᱠᱟᱨᱟᱢ ᱢᱮᱱ ᱵᱚᱸᱜᱟ ᱠᱟᱨᱟᱢ᱾ ᱡᱟᱦᱟᱸ ᱫᱚ ᱚᱱᱮ ᱞᱟᱝ ᱢᱮᱱ ᱠᱮᱫ ᱞᱮᱠᱟ ᱚᱲᱟᱜ ᱠᱚᱨᱮᱜ ᱡᱟᱦᱟᱸ ᱥᱟᱛᱮ ᱥᱟᱹᱲᱤᱢ ᱠᱚᱨᱮ ᱟᱨ ᱵᱟᱝ ᱱᱚᱜᱼ ᱱᱟ ᱪᱩᱞᱦᱟᱹ ᱠᱚᱨᱮᱜ ᱚᱢᱚᱱᱚᱜᱼᱟ ᱟᱫᱚ ᱱᱚᱣᱟ ᱫᱚᱠᱚ ᱢᱮᱛᱟᱜ ᱠᱟᱱᱟ ᱵᱚᱸᱜᱟ ᱠᱟᱨᱚᱢ᱾
ᱦᱳᱭ ᱦᱳᱭ ᱦᱳᱭ, ᱟᱯᱮ ᱟᱸᱡᱚᱢ ᱠᱟᱫᱟ ᱥᱮᱪᱮ ᱱᱚᱝᱠᱟ ᱦᱚᱸ ᱢᱮᱱᱟᱜ ᱠᱟᱫᱟ ᱵᱩᱰᱦᱤ ᱠᱟᱨᱟᱢ ᱥᱮ ᱪᱮᱫ ᱞᱮᱠᱟ, ᱢᱮᱱᱟᱜᱼᱟ?
ᱵᱩᱰᱷᱤ ᱠᱟᱨᱟᱢ ᱦᱚᱸ ᱢᱮᱱᱟᱜ ᱠᱟᱫᱟ, ᱟᱫᱚ ᱜᱚᱝᱠᱮ ᱵᱩᱰᱷᱤ ᱠᱟᱨᱟᱢ ᱫᱚ ᱱᱮ ᱦᱚᱲ ᱫᱚ ᱵᱟᱝ ᱟᱸᱡᱚᱢ ᱵᱟᱲᱟ ᱦᱩᱭ ᱠᱟᱱᱟ᱾ ᱟᱫᱚ ᱟᱞᱮ ᱟᱹᱛᱩ ᱨᱮᱜᱮ ᱱᱚᱜᱼᱱᱟ ᱡᱟᱣᱟ ᱠᱟᱨᱟᱢ ᱡᱟᱦᱟᱸ ᱫᱚ ᱢᱚᱲᱮ ᱢᱟᱦᱟ ᱫᱷᱩᱨᱤ ᱠᱚ ᱫᱚᱦᱚ ᱠᱟᱜᱼᱟ᱾ ᱠᱩᱲᱤ ᱜᱤᱫᱽᱨᱟᱹ ᱠᱚ ᱩᱯᱟᱹᱥ ᱠᱟᱛᱮᱫ᱾ ᱮ ᱵᱟᱝᱠᱚ ᱱᱟᱹᱠᱤᱡᱚᱜᱼᱟ ᱟᱨ ᱵᱟᱝ ᱟᱹᱰᱤ ᱠᱤᱪᱷᱩ ᱢᱟᱱᱟᱣ ᱵᱟᱛᱟᱣ ᱠᱟᱛᱮᱫ ᱠᱚ ᱫᱚᱦᱚ ᱠᱟᱜᱼᱟ᱾
ᱦᱩᱭ ᱜᱮᱭᱟ ᱟᱪᱪᱷᱟ ᱡᱚᱛᱚ ᱠᱤᱪᱷᱩ ᱜᱮ ᱴᱷᱤᱠ ᱜᱮᱭᱟ ᱚᱱᱟ ᱠᱚᱫᱚ᱾ ᱤᱧ ᱵᱟᱲᱟᱭ ᱜᱮᱭᱟ ᱡᱮ ᱟᱵᱚᱨᱮᱱ ᱵᱚᱸᱜᱟ ᱵᱩᱨᱩ ᱠᱚ ᱢᱟᱱᱮ ᱟᱹᱰᱤ ᱥᱚᱨᱮᱥ ᱜᱮᱭᱟ ᱠᱚ ᱥᱮ ᱟᱹᱰᱤ ᱟᱸᱴ ᱫᱟᱲᱮ ᱢᱮᱱᱟᱜ ᱛᱟᱠᱚᱣᱟ ᱾ ᱚᱱᱟ ᱫᱩᱧ ᱵᱟᱲᱟᱭ ᱜᱮᱭᱟ ᱢᱮᱱᱠᱷᱟᱱ ᱤᱧ ᱦᱚᱧ ᱟᱵᱚᱨᱮᱱ ᱵᱚᱸᱜᱟ ᱵᱩᱨᱩ ᱫᱩᱧ ᱯᱟᱹᱛᱭᱟᱹ ᱟᱠᱚ ᱜᱮᱭᱟ ᱾ ᱪᱮᱫᱟᱜ ᱡᱮ ᱩᱱᱠᱩ ᱮᱢᱚ ᱮᱛᱚ ᱠᱚ ᱥᱚᱨᱮᱥᱟ ᱡᱮ ᱟᱵᱩᱣᱟᱜ ᱢᱟᱱᱮ ᱟᱵᱚᱣᱟᱜ ᱢᱮᱱᱫᱚ ᱟᱵᱚᱣᱟᱜ ᱠᱟᱛᱷᱟ ᱢᱮᱱᱫᱚ ᱟᱵᱚ ᱡᱟᱦᱟᱸ ᱠᱟᱛᱷᱟ ᱛᱮᱞᱟᱝ ᱨᱚᱲᱮᱫ ᱠᱟᱱᱟ ᱚᱱᱟ ᱠᱟᱛᱷᱟ ᱛᱮᱜᱮ ᱢᱮᱱᱫᱚ ᱚᱱᱟ ᱯᱟᱹᱨᱥᱤ ᱛᱮᱜᱮ ᱩᱱᱠᱩ ᱟᱵᱚ ᱴᱷᱮᱜ ᱠᱷᱚᱪ ᱥᱮ ᱠᱟᱛᱷᱟ ᱠᱚ ᱟᱸᱡᱚᱢ ᱛᱟᱢᱟ ᱥᱮ ᱚᱱᱟ ᱠᱚ ᱵᱩᱡᱷᱟᱹᱣᱟ᱾ ᱱᱚᱜᱚᱱᱟ ᱢᱤᱫᱴᱮᱱ ᱟᱹᱰᱤ ᱢᱤᱫᱴᱮᱱ ᱱᱟ ᱯᱟᱭ ᱫᱤᱠ ᱠᱟᱱᱟ, ᱪᱮᱫᱟᱜ ᱡᱮ ᱟᱢᱟᱜ ᱢᱚᱱᱮ ᱨᱮᱱᱟᱜ ᱵᱷᱟᱵᱽ ᱟᱢ ᱛᱮᱢ ᱯᱨᱚᱠᱟᱥ ᱫᱟᱲᱮᱭᱟᱜ ᱠᱟᱱᱟ ᱟᱢᱟᱜ ᱵᱷᱟᱥᱟ ᱛᱮ ᱱᱤᱱᱟᱹᱜ ᱠᱷᱚᱪ ᱫᱚ ᱟᱨ ᱪᱮᱫ ᱫᱚᱨᱠᱟᱨᱟ ᱵᱚᱸᱜᱟ ᱦᱳᱭᱥᱮ, ᱵᱚᱸᱜᱟ ᱴᱷᱮᱱ ᱡᱚᱠᱷᱚᱱᱮᱢ ᱟᱢᱟᱜ ᱢᱚᱱᱮᱨ ᱵᱷᱟᱵᱮᱢ ᱯᱨᱚᱠᱟᱥᱟ ᱥᱮ ᱟᱢ ᱟᱭᱢᱟ ᱠᱤᱪᱷᱩᱢ ᱦᱟᱞᱠᱟᱜ ᱟᱢ ᱠᱚᱥᱴᱚ ᱠᱚᱢ ᱧᱟᱢ ᱞᱮᱠᱷᱟᱪ ᱥᱮ ᱚᱱᱟ ᱠᱚᱢ ᱞᱟᱹᱭ ᱥᱚᱫᱚᱨ ᱫᱟᱲᱮᱭᱟᱜ ᱠᱷᱟᱪ ᱱᱤᱡᱮᱛᱮ ᱛᱟᱦᱞᱮ ᱟᱹᱰᱤ ᱴᱟᱢ ᱦᱟᱞᱠᱟᱜᱼᱟ ᱾ ᱠᱤᱱᱛᱩ ᱮᱴᱟᱜ ᱡᱟᱹᱛ ᱨᱮᱢ ᱧᱮᱞᱟ ᱥᱮ ᱢᱮᱱᱫᱚ ᱱᱚᱝᱠᱟ ᱵᱟᱝᱜᱟᱞᱤ ᱠᱚ ᱡᱩᱫᱤᱢ ᱢᱮᱱᱟ ᱱᱚᱣᱟ ᱫᱚ ᱞᱟᱹᱭ ᱵᱟᱝ ᱫᱚᱨᱠᱟᱨ ᱠᱟᱱᱟ ᱢᱮᱱᱠᱷᱟᱱᱤᱧ ᱞᱟᱹᱭᱮᱫ ᱠᱟᱱ ᱜᱮᱭᱟ ᱮ ᱛᱚ ᱵᱟᱝᱟᱞᱤ ᱠᱷᱚᱢ ᱧᱮᱞ ᱠᱚᱣᱟ ᱥᱮ ᱟᱠᱚ ᱯᱩᱡᱟᱹ ᱞᱟᱹᱜᱤᱫ ᱫᱚ ᱩᱱᱠᱩ ᱯᱩᱨᱳᱦᱤᱛ ᱠᱚ ᱟᱹᱜᱩ ᱠᱚᱣᱟ ᱟᱨ ᱩᱱᱠᱩ ᱯᱩᱨᱳᱦᱤᱛ ᱵᱟᱝᱞᱟ ᱛᱮᱫᱚ ᱵᱟᱠᱚ ᱯᱩᱡᱟᱹᱭᱟ ᱾ ᱥᱚᱝᱥᱠᱨᱤᱛ ᱛᱮᱠᱚ ᱯᱩᱡᱟᱹᱭᱟ ᱛᱟᱨᱢᱟᱱᱮ ᱱᱤᱭᱟᱹ ᱜᱮ ᱪᱮᱫ ᱵᱩᱡᱷᱟᱹᱜ ᱠᱟᱱᱟ ᱡᱮ ᱩᱱᱠᱩ ᱨᱮᱱ ᱢᱟᱱᱮ ᱵᱟᱝᱜᱟᱞᱤ ᱨᱮᱱ ᱵᱚᱸᱜᱟ ᱫᱚ ᱥᱚᱝᱥᱠᱨᱤᱛ ᱫᱚᱠᱚ ᱵᱩᱡᱷᱟᱹᱣᱟ ᱵᱟᱝᱞᱟ ᱫᱚ ᱵᱟᱠᱚ ᱵᱩᱡᱷᱟᱹᱣᱟ, ᱞᱚᱡᱤ ᱜᱮ ᱪᱮᱫ ᱱᱚᱣᱟ ᱜᱮᱛᱚ?
ᱦᱮᱸ ᱮᱠᱫᱚᱢ ᱞᱚᱡᱤᱠ ᱫᱚ ᱚᱱᱟᱜᱮ ᱞᱟᱹᱭᱟᱭ ᱜᱚᱢᱠᱮ ᱾
ᱦᱳᱭ ᱛᱚ ᱱᱚᱜᱚᱱᱟ ᱛᱟᱦᱞᱮ ᱱᱚᱣᱟ ᱱᱤᱭᱟᱹ ᱟᱢ ᱪᱮᱫ ᱮᱢ ᱢᱮᱱᱫᱟ
ᱟᱫᱚ ᱱᱚᱣᱟ ᱫᱚ ᱜᱚᱝᱠᱮ ᱱᱚᱣᱟ ᱫᱚ ᱤᱧᱫᱩᱧ ᱢᱚᱱᱮ ᱮᱴᱟᱜ ᱡᱟᱹᱛᱤ ᱫᱚ ᱜᱟᱞᱢᱟᱨᱟᱣ ᱵᱟᱝ ᱞᱮᱠᱷᱟᱱ ᱜᱮ ᱱᱟᱯᱟᱭᱚᱜᱼᱟ
ᱦᱳᱭ ᱦᱳᱭ ᱢᱮᱱᱠᱷᱟᱱ ᱚᱱᱟ ᱨᱮᱜᱤ ᱤᱧ ᱛᱷᱚᱲᱟᱧ ᱞᱟᱹᱭ ᱡᱟ ᱧᱚᱜ ᱠᱮᱫᱟ ᱫᱤᱭᱮ ᱱᱚᱣᱟ ᱟᱨ ᱚᱱᱟ ᱚᱱᱟ ᱟᱨᱠᱤ ᱤᱫᱤ ᱠᱟᱛᱮᱫ ᱛᱷᱚᱲᱟ ᱟᱢ ᱩᱱᱠᱩᱣᱟᱜ ᱱᱤᱭᱮ ᱫᱚ ᱵᱟᱝ ᱢᱟᱱᱮ ᱟᱵᱚ ᱱᱤᱭᱮ ᱜᱮ ᱚᱱᱟ ᱛᱷᱟᱲᱟ ᱛᱩᱞᱟᱹ ᱡᱚᱠᱟ ᱠᱟᱛᱮᱫ ᱞᱟᱹᱭ ᱛᱟᱞᱟᱝ ᱢᱮ ᱾
ᱟᱵᱚᱨᱮᱱ ᱵᱚᱸᱜᱟ ᱫᱚ ᱵᱩᱨᱩ ᱫᱚ ᱟᱹᱰᱤ ᱜᱮᱠᱚ ᱥᱚᱛ ᱜᱮᱭᱟ ᱦᱮᱸ᱾ ᱟᱵᱚ ᱫᱚ ᱡᱮᱦᱮᱛᱩ ᱥᱮᱫᱟᱭ ᱠᱷᱚᱱ ᱜᱮ ᱯᱨᱟᱠᱤᱛᱤᱠ ᱟᱨ ᱵᱟᱝ ᱞᱟᱭᱚᱝ, ᱵᱚᱸᱜᱟ ᱥᱮ ᱫᱷᱤᱨᱤ ᱵᱚᱸᱜᱟ ᱱᱚᱝᱠᱟ ᱵᱚᱱ ᱵᱚᱸᱜᱟ ᱵᱟᱲᱟ ᱟᱠᱚ ᱜᱮᱭᱟ ᱟᱵᱚ ᱫᱚ ᱟᱨ ᱱᱚᱝᱠᱟ ᱢᱚᱜ ᱢᱚᱥᱡᱤᱫ ᱡᱟᱦᱟᱸ ᱠᱚ ᱢᱮᱱᱟᱜ ᱟᱠᱟᱫᱟ ᱚᱱᱟ ᱠᱚᱨᱮᱜ ᱫᱚ ᱟᱵᱚ ᱫᱚ ᱵᱟᱵᱚᱱ ᱤᱭᱟᱹ ᱟᱨ ᱟᱵᱚᱣᱟᱜ ᱥᱮᱨᱮᱧ ᱨᱮ ᱱᱩᱱᱟᱹᱜ ᱜᱮ ᱫᱟᱲᱮ ᱢᱮᱱᱟᱜ ᱟᱠᱟᱫᱟ ᱡᱟᱦᱟᱸ ᱫᱚ ᱮᱸ ᱥᱮ ᱥᱚᱨᱚᱜᱽ ᱯᱩᱨᱤ ᱠᱷᱚᱱ ᱱᱚᱣᱟ ᱟᱵᱚ ᱟᱸ ᱢᱚᱸ ᱫᱷᱟᱹᱨᱛᱤ ᱯᱩᱨᱤ ᱛᱮ ᱦᱮᱸ, ᱯᱩᱨᱟᱹ ᱛᱟᱠᱮᱨᱚᱜ-ᱟ᱾ ᱛᱟᱠᱮᱨᱚᱜ ᱟᱸᱡᱚᱢᱚᱜᱼᱟ᱾
ᱦᱚᱭ ᱦᱚᱭ ᱱᱚᱣᱟ ᱱᱚᱣᱟ ᱫᱚ ᱮᱠᱫᱚᱢ ᱟᱹᱰᱤ ᱥᱟᱹᱨᱤ ᱠᱟᱛᱷᱟ ᱠᱟᱱ ᱜᱮᱭᱟ ᱟᱵᱚᱣᱟᱜ ᱮᱢᱚᱱ ᱵᱚᱸᱜᱟ ᱵᱚᱸᱜᱟ ᱥᱮ ᱵᱚᱸᱜᱟ ᱥᱮᱨᱮᱧ ᱠᱚ ᱢᱮᱱᱟᱜ ᱛᱟᱵᱚᱱ ᱜᱮᱭᱟ ᱮᱸ ᱡᱟᱦᱟᱸ ᱛᱟᱞᱟ ᱛᱮ ᱵᱚᱸᱜᱟ ᱟᱵᱚᱨᱮᱱ ᱮᱸ ᱵᱚᱸᱜᱟ ᱵᱩᱨᱩ ᱠᱚ ᱛᱚᱲᱮ ᱥᱩᱛᱟᱹᱢ ᱛᱮ ᱟᱵᱩᱣᱟᱜ ᱱᱚᱣᱟ ᱫᱷᱟᱹᱨᱛᱤ ᱯᱩᱨᱤ ᱛᱮᱠᱚ ᱮᱢ ᱯᱷᱮᱰᱚᱜ ᱜᱮᱭᱟ᱾ ᱛᱚ ᱱᱚᱣᱟ ᱫᱚ ᱟᱹᱰᱤ ᱢᱟᱱᱮ ᱵᱷᱟᱹᱜᱤ ᱫᱤᱠ ᱠᱟᱱᱟ ᱟᱵᱚ ᱞᱟᱹᱜᱤᱫ ᱦᱚᱸ ᱥᱮ ᱟᱵᱩ ᱞᱟᱹᱜᱤᱫ ᱜᱮ ᱥᱟᱵ ᱢᱮ ᱟᱹᱰᱤ ᱥᱳᱵᱷᱟᱜᱜᱚ ᱡᱤᱱᱤᱥ ᱠᱟᱱᱟ ᱟᱵᱚ ᱞᱟᱹᱜᱤᱫ ᱫᱚ, ᱦᱚᱭ ᱛᱚᱵᱮ ᱥᱩᱢᱟᱹᱭ ᱦᱚᱸ ᱪᱟᱵᱟ